ᱦᱮᱸ ᱨᱚᱲ ᱟᱡᱚᱢᱚᱜ ᱠᱟᱱ ᱜᱮᱭᱟ᱾
ᱛᱟᱦᱚᱞᱮ ᱪᱮᱫ ᱠᱚᱢ ᱪᱤᱠᱟ. ᱭᱮᱜ-ᱟ?
ᱪᱮᱫ ᱦᱚᱸ ᱜᱮ ᱵᱟᱝ ᱜᱮ ᱱᱚᱜ-ᱚᱭ ᱢᱤᱱᱟᱹᱧ ᱜᱮᱭᱟ, ᱟᱯᱮ ᱫᱚ ᱪᱮᱫ ᱯᱮ ᱪᱤᱠᱟᱹᱭᱮᱜ-ᱟ?
ᱟᱨ ᱪᱮᱫ ᱞᱮ ᱪᱤᱠᱟᱹᱭᱟ ᱮᱭ ᱛᱚ ᱡᱚᱢ ᱵᱟᱲᱟ ᱠᱟᱛᱮᱫ ᱞᱮ ᱫᱩᱲᱩᱵ ᱵᱟᱲᱟᱣ ᱠᱟᱱᱟ᱾
ᱟᱻ ᱰᱤ ᱱᱟᱯᱟᱭ ᱪᱮᱫ ᱠᱩ ᱯᱮ ᱩᱛᱩ ᱞᱮᱜᱟ ᱥᱮ ᱪᱮᱞᱮ ᱯᱮ ᱨᱟᱭᱵᱟᱨ ᱞᱮᱫᱮᱭᱟ ᱛᱮᱦᱤᱧ ᱫᱚ
ᱦᱮᱸ ᱩᱛᱩ ᱫᱚᱦᱟᱜ ᱚᱝᱠᱟ ᱫᱚᱦᱟᱜ ᱠᱷᱟᱸᱥ ᱫᱚ ᱵᱟᱝ ᱦᱩᱭ ᱠᱟᱱᱟ᱾ ᱵᱤᱞᱤ ᱟᱨ ᱫᱟᱹᱞ ᱜᱮ ᱩᱛᱩ ᱦᱩᱭ ᱞᱮᱱ ᱛᱟᱦᱮᱸᱜ-ᱟ, ᱟᱨ ᱟᱲᱤᱡ ᱞᱮᱜ-ᱟ ᱞᱮ ᱫᱟᱠᱟ ᱫᱚᱦᱟᱜ᱾
ᱚᱦ ᱟᱹᱰᱤ ᱱᱟᱯᱟᱭ᱾
ᱦᱮᱸ ᱟᱯᱮ ᱫᱚᱯᱮ ᱡᱚᱢ ᱠᱮᱜ-ᱟ ᱥᱮ ᱵᱟᱝ?
ᱦᱳᱭ ᱟᱞᱮ ᱦᱚᱞᱮ ᱡᱚᱢ ᱠᱮᱜ ᱜᱮᱭᱟ᱾
ᱛᱟᱦᱞᱮ ᱟᱯᱮ ᱟᱨ ᱪᱮᱫ ᱠᱚ ᱯᱮ ᱩᱛᱩ ᱞᱮᱫ ᱛᱟᱦᱞᱮ?
ᱟᱞᱮ ᱫᱚ ᱟᱹᱞᱩ ᱥᱤᱯᱤ ᱟᱨ ᱰᱟᱹᱞ ᱨᱟᱥᱮ ᱤᱧᱟᱹᱜᱮ᱾
ᱛᱟᱦᱚᱞᱮ ᱛᱟᱹᱣ ᱛᱚ ᱢᱛᱚᱱ ᱢᱤᱫ ᱜᱮ ᱠᱟᱱ ᱛᱟᱵᱚᱱᱟ
ᱪᱤᱠᱟᱹᱛᱮ
ᱦᱮᱸ ᱟᱯᱮ ᱦᱚᱸ ᱫᱟᱹᱞ ᱜᱮᱯᱮ ᱩᱛᱩ ᱠᱟᱜ-ᱟ ᱟᱞᱮ ᱦᱚᱸ ᱫᱟᱹᱞ ᱞᱮ ᱩᱛᱩ ᱞᱮᱫ ᱛᱟᱦᱮᱸ ᱫᱚ ᱟᱯᱮ ᱫᱚ ᱟᱞᱩ ᱥᱤᱯᱤ ᱭᱟᱠᱟᱫᱼᱼ
ᱚᱭ ᱟᱰᱤ ᱱᱟᱯᱟᱭ ᱦᱮᱸ ᱢᱚᱸᱡᱽ ᱵᱟᱲᱟ ᱜᱤᱭᱤᱧ᱾ᱟᱢ ᱫᱚ?
ᱮᱸᱻ ᱤᱧ ᱦᱚ ᱢᱚᱴᱟᱢᱩᱴᱤ ᱢᱚᱡᱽ ᱵᱟᱲᱟ ᱜᱮ ᱢᱤᱱᱤᱧᱟ᱾
ᱚ ᱚᱲᱟᱜ ᱨᱮᱫᱚ ᱪᱮᱫ ᱞᱮᱠᱟ ᱢᱮᱱᱟᱜ ᱠᱚᱣᱟ?
ᱦᱩᱸ ᱚᱲᱟᱜ ᱨᱮᱦᱚᱸ ᱢᱚᱸᱡᱽ ᱜᱮ ᱢᱮᱱᱟᱜ ᱠᱚᱣᱟ᱾
ᱚ ᱟᱢ ᱫᱚ ᱛᱟᱦᱞᱮ ᱱᱤᱛᱚᱜ ᱫᱚ ᱚᱠᱟᱨᱮ ᱢᱮᱱᱟᱜ ᱢᱮᱭᱟ?
ᱦᱮᱸ ᱤᱧ ᱚᱲᱟᱜ ᱥᱮᱫ ᱨᱮᱜᱮ ᱡᱤᱱᱤᱧ ᱫᱟᱜ
ᱚ ᱫᱟᱜ ᱫᱟᱭ ᱥᱮ ᱵᱟᱝ ᱟᱯᱮ ᱥᱮᱫ ᱫᱚ?
ᱮᱸᱻ ᱫᱟᱜ ᱫᱚᱦᱟᱸᱜ ᱦᱚᱞᱟ ᱢᱟᱦᱫᱮᱨ ᱮ ᱫᱟᱜ ᱞᱮᱠᱷᱟᱜ ᱛᱮᱦᱤᱧ ᱦᱚᱞᱟ ᱟᱨ ᱛᱮᱦᱮᱧ ᱫᱚᱠᱚ ᱵᱚᱱᱫ ᱠᱟᱜᱼᱟ ᱦᱟᱜ ᱠᱟᱹ ᱛᱮᱦᱮᱧ ᱫᱚ ᱠᱟᱹᱴᱤᱡ ᱥᱤᱛᱩᱝ ᱧᱚᱜ ᱞᱮᱫ ᱛᱟᱦᱮᱸᱜ
ᱦᱚᱸ ᱱᱮᱜ ᱮ ᱠᱟᱴᱤᱡ, ᱦᱮᱸ ᱱᱮᱜ ᱮ ᱠᱟᱹᱴᱤᱡ ᱢᱟᱲᱟᱝ ᱜᱮ ᱫᱟᱜ ᱮ ᱵᱚᱱᱫᱚ ᱠᱮᱫᱟ᱾
ᱦᱮᱸ ᱟᱞᱮᱥᱮᱫ ᱫᱚ ᱦᱚᱞᱟ ᱠᱷᱚᱡ ᱦᱟᱸᱜ ᱵᱚᱱᱫᱚ ᱠᱟᱜ-ᱟᱭ, ᱚᱱᱟ ᱞᱟᱦᱟ ᱠᱚ ᱫᱚ ᱫᱟᱜᱮᱫ ᱜᱮ ᱛᱟᱦᱮᱸᱫ ᱮ᱾
ᱚ ᱨᱚᱦᱚᱭ ᱠᱚᱫᱚ ᱛᱤᱱᱟᱹᱜ ᱥᱟᱺᱜᱤᱧ ᱜᱮ?
ᱮᱸ ᱨᱚᱦᱚᱭ ᱠᱚᱫᱚ ᱥᱟᱹᱨᱫᱤ ᱪᱟᱞᱟᱜ ᱠᱟᱱᱟ ᱟᱞᱮ ᱥᱮᱫ ᱫᱚ᱾
ᱚᱻ ᱟᱯᱮ ᱠᱚᱦᱚᱸ ᱯᱮ ᱮᱦᱚᱵ ᱠᱟᱜ ᱜᱮᱭᱟ?
ᱦᱮᱸ ᱟᱞᱮ ᱫᱚᱦᱟᱸᱜ ᱢᱩᱪᱟᱹᱫ ᱢᱩᱪᱟᱹᱫ ᱞᱮᱠᱟᱜᱮ ᱟᱨ ᱵᱟᱨᱭᱟ ᱜᱟᱱ ᱴᱚᱯᱨᱟ ᱢᱮᱱᱟᱜᱼᱟ ᱚᱱᱟᱜᱮ ᱟᱨ ᱨᱚᱦᱚᱭ ᱵᱟᱹᱠᱤ ᱢᱮᱱᱟᱜ ᱛᱟᱞᱮᱭᱟ
ᱚ ᱦᱟᱞᱮ ᱫᱚ ᱟᱣᱨᱤᱭᱟᱜ-ᱟ ᱮᱠᱷᱚᱱᱚ
ᱮᱠᱷᱚᱱᱚ ᱟᱣᱨᱤᱭᱟᱜ - ᱟ
ᱟᱭᱨᱤ
ᱟᱪᱪᱷᱟ ᱛᱚᱞᱟ ᱠᱚᱫᱚ ᱟᱜ ᱯᱮ ᱜᱤᱰᱤ ᱟᱠᱟᱫ-ᱟ ᱥᱮ ᱵᱟᱝ ᱛᱟᱦᱚᱞᱮ?
ᱦᱮᱸ
ᱞᱮᱸᱧ ᱛᱚᱞᱟ ᱠᱚᱫᱚ ᱦᱟᱜ ᱯᱮ ᱜᱤᱰᱤᱭ ᱠᱟᱜ-ᱟ ᱥᱮ ᱵᱟᱝ?
ᱦᱮᱸ
ᱮ ᱫᱟᱜ, ᱛᱚᱞᱟ ᱠᱚ ᱟᱹᱣᱨᱤ ᱦᱟᱨᱟᱜ ᱛᱟᱯᱮᱭᱟ ᱦᱟᱸᱜ ᱛᱚ
ᱟᱹᱣᱨᱤ ᱟᱹᱣᱨᱤ ᱦᱳᱭ, ᱟᱢ ᱫᱚ ᱚᱠᱟ ᱥᱴᱮᱴ ᱠᱷᱚᱱ ᱪᱚᱝ?
ᱟ ᱥᱴᱮᱴ ᱫᱚ ᱟᱞᱮ ᱫᱚ ᱦᱟᱜ ᱵᱟᱸᱠᱩᱲᱟ
ᱚᱸᱻᱦ ᱵᱮᱝᱜᱚᱞ ᱥᱴᱮᱴ ᱜᱮ ᱛᱟ ᱢᱟᱱᱮ᱾ ᱤᱧ ᱦᱚᱸ ᱵᱟᱸᱠᱩᱲᱟ ᱨᱤᱱᱤᱡ ᱜᱮ ᱠᱟᱹᱱᱤᱧ᱾
ᱟᱹᱰᱤ ᱢᱚᱡᱽ
ᱦᱳᱭ, ᱨᱚᱲ ᱠᱚ ᱱᱚᱮ-ᱛᱮ ᱢᱤᱫ ᱢᱤᱫ ᱜᱮ ᱵᱩᱡᱷᱟᱹᱜ ᱠᱟᱱᱟ᱾
ᱦᱩᱸ ᱦᱩᱸ
ᱦᱳᱭ, ᱱᱟᱯᱟᱭ ᱜᱮ ᱛᱟᱦᱚᱞᱮ ᱪᱮᱫ ᱫᱢ ᱪᱤᱠᱟᱹᱭᱟ ᱟᱫᱚ ᱱᱤᱛᱚᱜ ᱫᱚ?
ᱮᱜᱮ ᱪᱤᱠᱟᱹ ᱫᱚ ᱦᱟᱸᱜ ᱱᱚᱜ-ᱚᱭ ᱛᱚ ᱟᱢ ᱥᱟᱣ ᱨᱚᱯᱚᱲ ᱦᱩᱭᱩᱜ ᱠᱟᱱᱟ, ᱛᱟᱯᱚᱨᱮ ᱦᱟᱜ ᱥᱚᱢᱚᱭ ᱠᱚ ᱦᱩᱭ ᱞᱮᱱᱠᱷᱟᱱ ᱡᱟᱹᱯᱤᱫ ᱦᱩ ᱟᱨᱚ ᱜᱟᱯᱟ ᱟᱨᱚ ᱯᱮᱨᱮᱫ ᱦᱩᱭᱩᱜᱼᱟ ᱥᱮ ᱟᱵᱟᱨ ᱜᱟᱯᱟ ᱟᱨᱚ ᱠᱟᱹᱢᱤ ᱪᱟᱞᱟᱣ ᱦᱩᱭᱩᱜᱼᱟ ᱦᱟᱸᱜ᱾
ᱚ ᱪᱮᱫ ᱠᱟᱹᱢᱤ ᱪᱚᱝ, ᱢᱟᱨᱴ ᱨᱮ?
ᱵᱟᱹᱫᱽ ᱨᱮ ᱪᱟᱞᱟᱣ ᱦᱩᱭᱩᱜ-ᱟ ᱦᱟᱸᱜ᱾
ᱚ ᱟᱲᱮ ᱞᱟᱜ ᱵᱷᱤᱛᱟᱹ ᱞᱟᱜ᱾
ᱦᱮᱸ ᱦᱮᱸ ᱦᱮᱸ᱾
ᱚ᱾
ᱟᱨ ᱠᱟᱹᱢᱤ ᱠᱚ ᱫᱚ ᱟᱨ ᱪᱮᱫ ᱠᱚᱢ ᱵᱟᱲᱟᱭ ᱜᱮᱭᱟ ᱟᱢ ᱫᱚ ᱚᱱᱠᱟ?
ᱦᱮᱸ᱾
ᱠᱟᱹᱢᱤ ᱠᱚ ᱫᱚ ᱪᱮᱫ ᱠᱚᱢ ᱵᱟᱲᱟᱭ ᱜᱮᱭᱟ ᱚᱱᱠᱟ ᱦᱟᱸᱜ᱾
ᱪᱮᱻ ᱡᱦᱚᱛᱚ ᱠᱟᱹᱢᱤ ᱜᱤᱧ ᱵᱟᱲᱟᱭᱟ᱾
ᱛᱚ ᱟᱢ ᱞᱟᱹᱭ ᱞᱮᱠᱷᱟᱱ ᱱᱟᱯᱟᱭᱚᱜ-ᱟ᱾
ᱡᱚᱛᱚ ᱠᱟᱢᱤ ᱜᱤᱧ ᱵᱟᱲᱟᱭᱟ᱾
ᱡᱷᱚᱛᱚ ᱠᱟᱹᱢᱤ ᱫᱚ ᱱᱚᱝᱠᱟ ᱵᱟᱹᱫᱽ ᱵᱟᱹᱭᱦᱟᱹᱲ ᱨᱮᱱᱟᱜ ᱠᱟᱹᱢᱤ ᱦᱚᱸ ᱡᱮᱢᱚᱱ ᱛᱩᱫ ᱠᱚ, ᱨᱚᱦᱚᱭ ᱠᱚ᱾
ᱦᱩᱸ᱾
ᱟᱨ ᱚᱲᱟᱜ ᱠᱚᱨᱮ ᱱᱚᱝᱠᱟ ᱫᱟᱠᱟ ᱩᱛᱩ ᱤᱥᱤᱱ, ᱠᱷᱟᱹᱨᱟᱹᱭ ᱡᱚᱜ ᱡᱚᱛᱚ ᱜᱮ ᱵᱟᱲᱟᱭ ᱜᱮᱭᱟ᱾
ᱦᱮᱸ᱾
ᱛᱟᱦᱚᱞᱮ ᱜᱤᱫᱽᱨᱟᱹ ᱵᱷᱩᱞᱟᱹᱣ ᱠᱚᱫᱚᱢ ᱵᱟᱲᱟᱭ ᱜᱮᱭᱟ ᱥᱮ ᱵᱟᱝ?
ᱮᱠᱫᱚᱢ᱾
ᱦᱮᱸ ᱚᱱᱟ ᱫᱚ ᱥᱮᱬᱟ ᱠᱟᱜ ᱦᱩᱭᱩᱜᱼᱟ ᱯᱚᱨᱮ ᱛᱮ ᱵᱟᱝᱠᱷᱟᱱ ᱚᱥᱩᱵᱤᱫᱷᱟ ᱦᱩᱭᱩᱜᱼᱟ᱾
ᱦᱚᱭ᱾
ᱛᱟᱷᱚᱞᱮ ᱡᱷᱚᱛᱚ ᱠᱟᱹᱢᱤ ᱜᱮᱢ ᱵᱟᱲᱟᱭ ᱜᱮᱭᱟ?
ᱦᱩᱸ᱾ ᱵᱟᱰᱟᱭ ᱜᱤᱭᱟᱹᱧ᱾
ᱦᱮᱸ ᱛᱟᱦᱚᱞᱮ ᱦᱟᱸᱜ ᱟᱢ ᱫᱚ ᱱᱤᱛᱚᱜ ᱫᱚ ᱦᱟᱸᱜ ᱪᱮᱫ ᱤᱧ ᱞᱟᱹᱭ ᱟᱢᱟ᱾ ᱱᱚᱝᱠᱟ ᱥᱤᱝᱜᱮᱞ ᱜᱮ ᱢᱮᱱᱟᱜ ᱢᱮᱭᱟ ᱥᱮ ᱡᱩᱨᱤ ᱯᱟᱹᱨᱤ ᱟᱠᱟᱱᱟᱢ?
ᱵᱟᱝ-ᱟ ᱡᱩᱨᱤ ᱯᱟᱹᱨᱤ ᱫᱚ ᱟᱹᱣᱨᱤ ᱯᱟᱲᱦᱟᱜ ᱠᱟᱱ ᱜᱤᱭᱟᱹᱧ᱾
ᱟᱪᱪᱷᱟ, ᱢᱟᱱᱮ ᱯᱟᱲᱦᱟᱜ ᱠᱟᱱ ᱜᱤᱭᱟᱹᱢ
ᱦᱚᱭ᱾
ᱟᱫᱚ ᱛᱤᱱᱟᱹᱜ ᱜᱟᱱ , ᱚᱠᱚᱭ ᱤᱧ᱾
ᱦᱚᱭ᱾
ᱤᱧ ᱫᱚ ᱦᱟᱸᱜ ᱚᱞᱚᱜ ᱯᱟᱲᱦᱟᱣ ᱠᱚᱫᱚᱧ ᱵᱟᱹᱜᱤ ᱫᱷᱟᱨᱟ ᱟᱠᱟᱜᱼᱟ ᱦᱟᱸᱜ᱾
ᱚ᱾
ᱮᱸ ᱴᱩᱭᱮᱞ ᱫᱷᱟᱹᱨᱤᱡ ᱫᱚᱧ ᱯᱟᱲᱦᱟᱣ ᱞᱮᱱ ᱜᱮ ᱛᱟᱦᱮᱸᱫ ᱟᱫᱚ ᱚᱱᱟ ᱴᱟᱠᱟ ᱯᱩᱭᱥᱟᱹ ᱠᱚ ᱵᱟᱝ ᱛᱮ ᱵᱟᱝ ᱯᱟᱲᱦᱟᱣ ᱦᱩᱭ ᱠᱟᱱᱟ ᱦᱟᱸᱜ
ᱚ ᱛᱤᱱ ᱵᱚᱭᱦᱟᱜ ᱪᱚ ᱯᱮ?
ᱦᱮᱸ ᱵᱚᱭᱦᱟᱜ ᱫᱚ ᱦᱟᱸ ᱟᱞᱮ ᱫᱚ ᱦᱟᱸᱜ ᱵᱟᱨ ᱵᱚᱭᱦᱟᱜ ᱟᱹᱞᱤᱧ ᱦᱟᱸᱜ ᱟᱨ ᱢᱟᱹᱭ ᱢᱤᱫᱴᱮᱡ ᱢᱮᱱᱟᱭᱟ ᱦᱟᱸᱜ ᱟᱨ ᱤᱧ ᱫᱟᱫᱟ ᱢᱮᱱᱟᱭᱟ ᱦᱟᱸᱜ
ᱚ ᱟᱢ ᱫᱟᱫᱟ ᱟᱹᱰᱤ ᱱᱟᱯᱟᱭ, ᱛᱤᱥ ᱪᱚᱝ ᱯᱟᱲᱦᱟᱜ ᱮᱢ ᱵᱟᱹᱜᱤ ᱠᱟᱜ? ᱚ ᱛᱤᱥ ᱯᱟᱲᱦᱟᱢ ᱵᱟᱹᱜᱤ ᱠᱟᱫᱟ?
ᱵᱟᱹᱜᱤ ᱫᱚ ᱦᱟᱸᱜ ᱚᱝᱠᱟ ᱦᱟᱱᱟ ᱫᱚ ᱦᱟᱡᱟᱨ ᱛᱮᱭᱤᱥ
ᱪᱚᱵᱵᱤᱥ, ᱯᱚᱪᱤᱥ, ᱪᱷᱟᱵᱵᱤᱥ ᱛᱤᱱ ᱵᱚᱪᱚᱨ ᱦᱩᱭᱩᱜᱼᱟ ᱱᱟ ᱵᱟᱯ ᱨᱮ
ᱟᱫᱚ ᱦᱟᱸᱜ ᱦᱚᱸᱜ-ᱚᱭ ᱧᱩᱛᱩᱢ ᱚᱞ ᱞᱮᱠᱟ ᱫᱚ ᱦᱟᱸᱜ ᱞᱤᱧ ᱵᱟᱲᱟᱭ ᱜᱮ ᱫᱚ
ᱦᱳᱭ ᱮᱪᱮᱥ ᱯᱟᱥ ᱢᱟᱱᱮ ᱛᱚ ᱟᱹᱰᱤ ᱜᱮ
ᱦᱮᱸ, ᱟᱫᱚ ᱯᱟᱲᱦᱟᱣ ᱨᱮᱱᱟᱜ ᱤᱪᱪᱷᱟᱹ ᱫᱚ ᱛᱟᱦᱮᱸ ᱠᱟᱱ ᱛᱤᱧ ᱜᱮᱭᱟ ᱫᱚ ᱴᱟᱠᱟ ᱯᱩᱭᱥᱟᱹ ᱠᱚ ᱵᱟᱝ ᱛᱮ ᱯᱟᱲᱦᱟᱣ ᱫᱚ ᱟᱵᱚᱣᱟᱜ ᱟᱵᱚ ᱥᱟᱱᱛᱟᱲ ᱠᱚ ᱫᱚ ᱧᱮᱞ ᱠᱚᱢ ᱥᱮ ᱴᱟᱠᱟ ᱯᱩᱭᱥᱟᱹ ᱠᱷᱟᱹᱛᱤᱨ ᱜᱮ ᱟᱭᱢᱟ ᱯᱟᱹᱴᱷᱩᱣᱟᱹ ᱦᱟᱸᱜ ᱚᱞᱚᱜ ᱯᱟᱲᱦᱟᱜ ᱫᱚᱠᱚ ᱵᱟᱹᱜᱤᱭ ᱫᱟ
ᱦᱮᱸ ᱦᱩᱢ᱾
ᱟᱫᱚ ᱚᱲᱟᱜ ᱨᱮᱦᱚᱸ ᱚᱝᱠᱟ ᱟᱭᱳᱼᱵᱟᱵᱟ ᱛᱟᱹᱠᱤᱱ ᱫᱚ ᱦᱟᱸᱜ ᱞᱟᱦᱟ ᱞᱮᱠᱟ ᱫᱟᱲᱮ ᱵᱟᱹᱱᱩᱜ ᱠᱤᱱᱟ᱾ ᱛᱚ ᱦᱟᱸᱜ ᱚᱱᱠᱟ ᱠᱟᱹᱢᱤᱭᱟ ᱛᱮᱫᱚ ᱵᱟᱝᱠᱤᱱ ᱯᱟᱲᱦᱟᱣ ᱫᱟᱲᱮᱭᱟᱢ
ᱚᱸ᱾
ᱟᱫᱚ ᱚᱲᱟᱜ ᱨᱮᱜᱮ ᱢᱮᱱᱟᱜ ᱞᱤᱧᱟᱹ ᱚᱲᱟᱜ
ᱢᱮᱱᱫᱟᱹᱧ ᱟᱢ ᱫᱟᱫᱟ ᱫᱚ ᱛᱟᱦᱚᱞᱮ ᱯᱮ ᱡᱚᱲ ᱠᱟᱣᱫᱮᱭᱟ ᱥᱮ ᱵᱟᱝ
ᱦᱮᱸ ᱩᱱᱤ ᱫᱚ ᱦᱟᱸᱜ ᱞᱮ ᱡᱚᱲ ᱠᱟᱫᱮ ᱜᱮᱭᱟ
ᱚ᱾
ᱮᱸᱻ ᱡᱚᱲᱟᱜ ᱢᱤᱫ ᱥᱮᱨᱢᱟ ᱜᱟᱱ ᱦᱟᱸᱜ ᱦᱩᱭᱱᱟ ᱡᱚᱲ ᱟᱛᱮᱫ ᱫᱚ ᱦᱟᱸᱜ
ᱚᱻ ᱛᱟᱦᱚᱞᱮ ᱚᱲᱟᱜ ᱨᱮᱱᱟᱜ ᱫᱚ ᱚᱥᱩᱵᱤᱫᱟ ᱵᱟᱹᱱᱩᱜᱼᱟ ᱛᱟᱦᱚᱞᱮ ᱠᱟᱹᱢᱤ ᱠᱚᱨᱮᱱᱟᱜ ᱫᱚ
ᱦᱮᱸ ᱠᱟᱹᱢᱤ ᱠᱚᱨᱮᱱᱟᱜ ᱵᱚᱞᱛᱮ ᱫᱚ ᱚᱥᱩᱵᱤᱫᱷᱟ ᱫᱚ ᱵᱟᱹᱱᱩᱜᱼᱟ ᱟᱫᱚ ᱛᱟᱹᱣ ᱨᱮᱦᱚᱸ ᱟᱫᱚ ᱮᱠ ᱞᱟ ᱛᱮ ᱠᱤᱱ ᱠᱟᱹᱢᱤᱭᱟ ᱟᱫᱚ ᱱᱤᱡᱮ ᱦᱚᱸ ᱢᱤᱱᱟᱹᱧᱟ ᱟᱫᱚ ᱚᱱᱟᱛᱮ ᱠᱟᱹᱢᱤ ᱜᱚᱸᱲᱚᱣᱟᱠᱤᱱ
ᱦᱳᱭ, ᱟᱢ ᱦᱚᱸ ᱡᱩᱨᱤ ᱡᱚᱝ ᱢᱮ ᱟᱨ ᱪᱮᱫ ᱵᱟᱢ ᱯᱟᱲᱦᱟᱜ ᱠᱟᱱᱟ ᱛᱚ
ᱟᱫᱚ ᱚᱱᱟ ᱫᱚ ᱩᱢᱮᱨ ᱠᱚ ᱦᱩᱭ ᱞᱮᱱ ᱜᱮ ᱚᱱᱟ ᱫᱚ ᱦᱟᱸᱜ ᱡᱩᱨᱤ ᱡᱚᱝ ᱢᱟᱛᱚ ᱦᱩᱭᱩᱜ ᱜᱮᱭᱟ
ᱥᱮᱛᱚ ᱵᱟᱢ ᱯᱟᱲᱦᱟᱜ ᱠᱟᱱ ᱜᱮᱭᱟ
ᱦᱮᱸ ᱛᱚ ᱟᱫᱚ ᱦᱟᱸᱜ ᱱᱚᱜᱼᱚᱭ ᱛᱚ ᱦᱟᱸᱜ ᱢᱤᱫ ᱥᱮᱨᱢᱟ ᱜᱮ ᱦᱟᱞᱮ ᱜᱮ ᱦᱩᱭ ᱠᱟᱱᱟ ᱦᱟᱸᱜ ᱫᱟᱫᱟᱭ ᱵᱟᱯ ᱵᱟᱯᱞᱟ ᱟᱠᱟᱱᱟ ᱦᱟᱸᱜ ᱟᱫᱚ ᱥᱚᱝᱥᱟᱨ ᱨᱮᱱᱟᱜ ᱠᱟᱛᱮᱜ
ᱟᱯᱮ ᱢᱟᱹᱭ
ᱟᱨ ᱱᱤᱡᱮᱨᱟᱜ ᱦᱚᱸ ᱵᱚᱭᱮᱥ ᱠᱚ ᱦᱩᱭ ᱞᱮᱱᱠᱷᱟᱱ ᱠᱚᱨᱟᱣ ᱦᱩᱭᱩᱜᱼᱟ ᱚᱱᱟ ᱠᱟᱹᱢᱤ ᱫᱚ ᱦᱟᱸᱜ
ᱦᱮᱸ ᱢᱟᱹᱭ ᱟᱯᱮᱭᱤᱡ ᱢᱟᱹᱭ ᱛᱤᱱᱟᱹᱜ ᱢᱟᱨᱟᱝ ᱦᱮᱱᱟᱭ
ᱦᱮᱸ ᱢᱟᱹᱭ ᱫᱚ ᱦᱟᱸᱜ ᱟᱞᱮᱥ ᱮᱸᱻ ᱛᱷᱤᱨᱤ ᱨᱮ ᱦᱟᱸᱜ ᱯᱟᱲᱦᱟᱜ ᱠᱟᱱᱟ᱾ ᱦᱟᱞᱮ ᱫᱚ ᱦᱟᱸᱜ
ᱛᱷᱤᱨᱤ ᱨᱮ
ᱦᱮᱸ᱾
ᱟᱹᱰᱤ ᱦᱩᱰᱤᱧ ᱜᱮᱫᱚ ᱛᱟᱦᱚᱞᱮ ᱱᱚᱜᱼᱚᱭ ᱡᱷᱚᱞᱟ
ᱟᱫᱚ ᱟᱹᱵᱤᱱ ᱟᱢᱜᱮ ᱦᱟᱸᱜ ᱛᱤᱱᱟᱹᱜ ᱜᱟᱱᱮᱢ ᱯᱟᱲᱦᱟᱣ ᱟᱠᱟᱱᱟ ᱦᱟᱸᱜ
ᱤᱧ ᱫᱚ ᱯᱟᱲᱦᱟᱣ ᱠᱟᱹᱱᱟᱹᱧ ᱱᱚᱦᱚᱭ ᱰᱤ ᱮᱞ ᱮᱴ ᱤᱧ ᱠᱚᱨᱟᱣᱮᱫᱼᱟ᱾
ᱟᱸᱡᱚᱢᱚᱜ ᱠᱟᱱᱟ᱾
ᱛᱟᱦᱚᱞᱮ ᱯᱟᱲᱦᱟᱣ ᱫᱚ ᱦᱟᱸᱜ ᱱᱚᱝᱠᱟ ᱪᱮᱫᱟᱜ ᱟᱵᱚ ᱱᱚᱣᱟ ᱚᱞᱪᱤᱠᱤ ᱤᱭᱟᱹ ᱛᱮᱜᱮ ᱥᱮ ᱦᱟᱱᱟ ᱵᱟᱝᱞᱟ ᱵᱷᱟᱥ
ᱦᱮᱸ ᱵᱟᱝ ᱵᱟᱝ ᱵᱟᱝ ᱞᱟ ᱛᱮ ᱫᱚ ᱵᱟᱝ ᱚᱞ ᱪᱤᱠᱤ ᱛᱮ ᱜᱮ
ᱟᱨ ᱫᱚ ᱟᱨ ᱫᱚ ᱛᱟᱦᱚᱴᱞᱮ ᱰᱤ ᱮᱞ ᱮᱴ ᱮᱢ ᱠᱚᱨᱟᱣᱮᱫᱼᱟ ᱦᱟᱸᱜ
ᱦᱩᱸ
ᱟᱫᱚ ᱱᱤᱛ ᱫᱚ ᱚᱱᱛ ᱨᱮ ᱜᱮ ᱢᱮᱱᱟ ᱢᱟᱥᱮ ᱳᱲᱟᱜ ᱥᱮᱫ ᱨᱮ ᱢᱮᱱᱟ ᱢᱟ᱾
ᱦᱮᱸ ᱦᱟᱱᱛᱮ ᱱᱟᱛᱮ ᱨᱮ ᱜᱮ ᱢᱮᱱᱟᱧᱟ ᱱᱤᱛᱚᱜ ᱫᱚ
ᱛᱟᱦᱞᱮ ᱚᱲᱟᱜ ᱠᱚ ᱥᱮᱫ ᱫᱚ ᱟᱨᱤᱢ ᱦᱤᱡᱩᱜᱼᱟ ᱦᱟᱸᱜ
ᱟᱭᱨᱤ ᱪᱷᱩᱴᱤ ᱵᱟᱝ ᱠᱷᱟᱱ ᱫᱚ ᱪᱟᱞᱟᱣ ᱵᱟᱝ ᱜᱟᱱᱚᱜᱼᱟ᱾
ᱦᱩᱸ ᱦᱩᱸ ᱦᱩᱸ ᱛᱟᱦᱞᱮ ᱚᱲᱟᱜ ᱠᱚᱫᱚᱢ ᱩᱭᱦᱟᱹᱨ ᱜᱮᱭᱟ ᱥᱮ ᱵᱟᱝ?
ᱵᱟᱧ ᱩᱭᱦᱟᱹᱨᱟ ᱦᱟᱨᱟᱭ ᱱᱟᱹᱧ ᱤᱱ ᱢᱟᱨᱟᱝ ᱚᱲᱟᱜ ᱤᱧ ᱩᱭᱦᱟᱹᱨᱟ ᱟᱨᱦᱚ ᱫᱤᱱ ᱜᱮ ᱜᱤᱫᱽᱨᱟᱹ ᱞᱮᱠᱟ᱾
ᱟᱫᱚ ᱮᱱᱛᱮ ᱨᱮ ᱦᱚᱸ ᱛᱚ ᱟᱫᱚ ᱢᱚᱱᱮ ᱨᱮ ᱢᱤᱫ ᱴᱮᱡ ᱩᱭᱦᱟᱹᱨ ᱦᱩᱭᱩᱜᱼᱟ᱾ ᱥᱮ ᱩᱱ ᱫᱤᱱᱮᱢ
ᱟᱫᱚ ᱜᱟᱞ ᱢᱟᱨᱟᱣ ᱦᱩᱭᱩᱜᱼᱟ ᱫᱤᱱ ᱜᱮ ᱫᱤᱱ ᱜᱮ ᱚᱲᱟᱜ ᱦᱚᱲ ᱥᱟᱶ ᱜᱟᱞ ᱢᱟᱨᱟᱣ ᱦᱩᱭᱩᱜᱼᱟ᱾
ᱦᱮᱸ ᱜᱟᱞ ᱢᱟᱨᱟᱣ ᱢᱟ ᱜᱟᱞ ᱢᱟᱨᱟᱣ ᱦᱩᱭᱩᱜ ᱚᱱᱟ ᱛᱚ ᱛᱚ ᱢᱤᱫ ᱴᱮᱡ ᱢᱮᱫᱽ ᱧᱮ ᱯᱮᱞ ᱫᱚ ᱫᱚᱨᱠᱟᱨ ᱜᱮ ᱠᱟᱱᱟ᱾
ᱦᱳᱭ ᱧᱮ ᱯᱮᱞ ᱢᱟ ᱟᱨ ᱢᱮᱱ ᱟᱠᱟ ᱫᱤᱧᱟ ᱠᱚ ᱯᱷᱳᱱ ᱫᱤᱧ ᱛᱟᱦᱮᱸᱧ ᱮᱱᱟᱱ ᱨᱮ ᱢᱤᱛᱟᱹᱧ ᱠᱟᱱᱟ ᱦᱳ ᱲᱳ ᱨᱚᱦᱚᱭ ᱜᱚᱲᱚ ᱦᱤᱡᱩᱜ ᱢᱮ ᱵᱟᱨ ᱫᱤᱱ
ᱦᱮᱸ ᱛᱟᱞᱦᱮ ᱮᱢ ᱪᱟᱞᱟᱜ ᱠᱟᱱᱟ ᱦᱩᱲᱩ ᱨᱚᱦᱚᱭ?
ᱦᱩᱸ ᱪᱟᱞᱟᱜ ᱟᱹᱧ
ᱦᱮᱸ
ᱦᱳᱭ ᱪᱟᱞᱟᱜ ᱟᱹᱧ
ᱛᱟᱦᱞᱮ ᱫᱚ ᱦᱜ ᱰᱤ ᱮᱞ ᱮᱰ ᱫᱚ ᱦᱟᱸᱜ ᱱᱤᱭᱟᱹ ᱫᱷᱟ ᱜᱮ ᱠᱚᱢ ᱯᱤᱞᱤᱴ ᱚᱜ ᱠᱟᱱ ᱛᱟᱢᱟ ᱥᱮ ᱦᱟᱸᱜ ᱯᱚᱨᱮᱨ ᱥᱮᱨᱢᱟ?
ᱫᱩ ᱦᱟᱡᱟᱨ ᱪᱷᱟᱵ ᱵᱤᱥ ᱪᱟᱞᱟᱜ ᱠᱟᱱᱟ ᱛᱚ ᱥᱟᱛᱟᱥ ᱨᱮ ᱠᱚᱢ ᱯᱤᱞᱤᱴᱚᱜ ᱛᱤᱧᱟᱹ᱾
ᱥᱟᱛᱟᱥ ᱢᱟᱱᱮ ᱦᱟᱸᱜ ᱱᱤᱭᱟᱹᱫᱷᱟᱣ ᱜᱮ ᱟᱢᱮᱢ ᱵᱷᱚᱛᱛᱤ ᱠᱟᱱᱟ ᱥᱮ ᱪᱮᱫ?
ᱱᱤᱭᱟᱹ ᱫᱚ ᱵᱟᱝ ᱫᱩᱦᱟᱡᱟᱨ ᱯᱚᱪᱤᱥ ᱨᱮ
ᱚ ᱟᱪᱪᱷᱟ ᱟᱪᱪᱷᱟ ᱟᱪᱪᱷᱟ ᱚᱱᱟ ᱰᱤ ᱮᱞ ᱮᱰ ᱠᱚᱨᱟᱣ ᱞᱮ ᱠᱷᱟᱱ ᱚᱱᱟ ᱨᱮᱱᱟᱜ ᱪᱮᱫ ᱥᱩᱵᱤᱫᱟ ᱦᱩᱭᱩᱜᱼᱟ ᱠᱟᱹᱴᱤᱡ ᱮᱢ ᱞᱟᱹᱭ ᱞᱮ ᱠᱷᱟᱱ
ᱥᱩᱵᱤ ᱫᱟ ᱠᱷᱚᱱ ᱫᱚ ᱯᱮᱨᱟᱭ ᱢᱟᱨᱤ ᱴᱤᱪᱟᱨ ᱯᱮᱨᱟᱭ ᱢᱟᱨᱤ ᱚᱯᱟᱨ ᱯᱮᱨᱟᱭ ᱢᱟᱨᱤ
ᱟᱫᱚ ᱦᱟᱸᱜ ᱱᱚᱣᱟ ᱚᱞ ᱯᱟᱲ ᱦᱟᱣ ᱛᱮ ᱦᱟᱸᱜ ᱥᱚᱯᱱᱚ ᱠᱚ ᱫᱚ ᱪᱮᱫ ᱦᱟᱸᱜ ᱢᱮᱱᱟᱜ ᱛᱟᱢᱟ᱾
ᱟᱯᱟ ᱛᱚ ᱛᱚ ᱱᱤᱛᱚᱜ ᱫᱚ ᱥᱚᱯᱱᱚ ᱫᱚ ᱱᱤᱭᱟᱹᱜ ᱜᱮ ᱢᱮᱱᱟᱜᱼᱟ ᱢᱟᱱᱮ ᱡᱟᱦᱟᱸ ᱠᱩᱠᱢᱩ ᱢᱮᱱᱟᱜᱼᱟ᱾ ᱴᱤᱪᱚᱨ ᱨᱮᱱᱟᱜ ᱜᱮ ᱢᱟᱪᱮᱫ ᱢᱟᱪᱮ ᱛᱟᱹᱱᱤ ᱨᱮᱱᱟᱜ ᱜᱮ
ᱟᱹᱰᱤ ᱵᱮᱥ ᱢᱟᱪᱮᱫ ᱢᱟᱪᱮ ᱛᱟᱱᱤ
ᱦᱩᱸ, ᱟᱵᱚ ᱨᱮᱱ ᱢᱟ ᱚᱱᱠᱟ ᱢᱟᱪᱮᱫ ᱢᱟᱪᱮ ᱛᱟᱱᱤ ᱠᱚ ᱜᱮ ᱵᱟᱹᱱᱩᱜ ᱠᱚᱣᱟ
ᱦᱮᱸ ᱦᱮᱸ ᱚᱱᱟ ᱠᱷᱟᱹᱛᱤᱨ ᱜᱮ ᱛᱚ ᱟᱵᱚ ᱚᱱᱟ ᱯᱟᱲ ᱦᱟᱣ ᱨᱮ ᱠᱟᱹᱴᱤᱡ ᱚᱥᱩ ᱵᱤᱫᱟ ᱠᱚ ᱦᱩᱭᱩᱜ ᱠᱟᱱᱟ ᱯᱟᱹᱴᱷᱩᱣᱟᱹ ᱠᱚᱣᱟᱜ᱾
ᱦᱩᱸ ᱦᱮᱛᱟᱨ ᱢᱟ ᱜᱚᱴᱟ ᱜᱮ ᱵᱤᱫᱽᱫᱟᱹᱜᱟᱲ ᱫᱚ ᱠᱚ ᱵᱮᱱᱟᱣᱮᱫ ᱜᱮᱭᱟ ᱢᱮᱱ ᱠᱷᱟᱱ ᱢᱟᱪᱮᱫ ᱢᱟᱪᱮ ᱛᱟᱹᱱᱤ ᱠᱚ ᱫᱚ ᱵᱟᱹᱱᱩᱜ ᱠᱚᱣᱟ᱾ ᱢᱤᱰᱤᱭᱟᱢ ᱛᱮᱫᱚ
ᱛᱟᱦᱞᱮ ᱦᱟᱸᱜ ᱡᱚᱢ ᱠᱚ ᱫᱚ ᱦᱩᱭ ᱠᱟᱱᱟ ᱦᱟᱸᱜ ᱵᱟᱝ?
ᱦᱮᱸ ᱡᱚᱢ ᱠᱚ ᱫᱚ ᱦᱩᱭ ᱠᱟᱱᱟ᱾
ᱛᱟᱦᱞᱮ ᱟᱢᱟᱜ ᱛᱟᱦᱞᱮ ᱱᱚᱜᱼᱚᱭ ᱫᱤᱱᱟᱹᱢ ᱫᱤᱱ ᱡᱤᱭᱚᱱ ᱛᱟᱦᱞᱮ ᱪᱮᱫ ᱞᱮᱠᱟ ᱛᱮ ᱯᱟᱨᱚ ᱢᱚᱜ ᱠᱟᱱᱟ᱾
ᱫᱤᱱᱟᱹᱢ ᱫᱤᱱ ᱡᱤᱭᱚᱱ ᱵᱚᱞ ᱛᱮ ᱥᱮᱛᱟᱜ ᱨᱮ ᱵᱮᱨᱮᱫ ᱠᱟᱛᱮᱫ ᱱᱚᱜᱼᱚᱭ ᱠᱷᱮᱞ ᱠᱚ ᱪᱟᱞᱟᱜ ᱦᱩᱭᱩᱜᱼᱟ᱾ ᱯᱮᱠ ᱴᱤᱥ ᱡᱟᱜᱟ ᱚᱰᱮ ᱥᱮᱛᱟᱜ ᱨᱮ ᱚᱸᱰᱮ ᱠᱷᱚᱱ ᱦᱤᱡᱩᱜ ᱦᱩᱭᱩᱜᱼᱟ ᱥᱟᱛᱴᱟ ᱛᱮ ᱦᱮᱡ ᱠᱟᱛᱮᱜ ᱠᱟᱹᱴᱤᱡ ᱯᱟᱲᱦᱟᱜ ᱦᱩᱭᱩᱜᱼᱟ᱾ ᱛᱟᱯᱚᱨ ᱯᱟᱲ ᱦᱟᱜ ᱱᱚᱴᱟ ᱵᱟᱡᱟᱣ ᱞᱮᱱ ᱠᱷᱟᱱ ᱜᱮ ᱛᱩ ᱯᱩ ᱡᱚᱢ ᱤᱱᱟᱹ ᱛᱮ ᱜᱮ ᱫᱚᱥᱴᱟ ᱵᱟᱡᱟᱜᱼᱟ ᱫᱚᱥᱴᱟ ᱨᱮ ᱠᱮᱞᱟᱥ ᱪᱟᱞᱟᱜ ᱦᱩᱭᱩᱜᱼᱟ ᱦᱤᱡᱩᱜ ᱦᱩᱭᱩᱜᱼᱟ ᱯᱟᱸᱪᱴᱟ ᱟᱨ ᱯᱟᱸᱪᱴᱟ ᱨᱮ ᱞᱮ ᱦᱤᱡᱩᱜᱼᱟ ᱯᱟᱸᱪᱴᱟ ᱠᱷᱚᱱ ᱦᱮᱡ ᱠᱟᱛᱮᱜ ᱢᱟᱱᱮ ᱠᱟᱹᱴᱤᱡ ᱫᱩᱲᱩᱵ ᱵᱟᱲᱟ ᱛᱮ ᱜᱮ ᱪᱷᱚᱴᱟ ᱵᱟᱡᱟᱜᱼᱟ ᱢᱤᱫ ᱜᱷᱟᱹᱲᱤᱡ ᱛᱮ ᱟᱭᱩ ᱵᱚᱜ ᱠᱟᱱᱟ ᱪᱷᱚᱴᱟ ᱵᱟᱡᱟᱣ ᱱᱟ ᱯᱟᱨ ᱛᱷᱱᱟ ᱦᱩᱭᱩᱜᱼᱟ ᱯᱟᱨᱛᱷᱱᱟ ᱯᱚᱨᱮ ᱯᱟᱲᱦᱟᱣ ᱦᱩᱭᱩᱜᱼᱟ ᱛᱟᱯᱚ ᱨᱮ ᱟᱨᱚ ᱟᱴᱟ ᱥᱟᱲᱮ ᱟᱴᱟ ᱛᱮ ᱜᱮ ᱟᱨᱚ ᱫᱟᱠᱟ ᱫᱟᱠᱟ ᱡᱚᱢ ᱯᱚᱨ ᱛᱟᱯᱚ ᱨᱮ ᱦᱩᱭᱩᱜᱼᱟ ᱟᱵᱟᱨ ᱥᱮᱛᱟᱜ ᱨᱮ ᱵᱮᱨᱮᱫ ᱦᱩᱭᱩᱜᱼᱟ ᱤᱱᱠᱟᱹ ᱤᱱᱠᱟᱹ ᱛᱮ ᱜᱮ ᱫᱤᱱ ᱫᱚ ᱯᱟᱨᱚᱢ ᱪᱟᱞᱟᱜ ᱠᱟᱱᱟ᱾
ᱟᱪᱪᱷᱟ ᱟᱪᱪᱷᱟ᱾
ᱱᱤᱭᱟᱹ ᱫᱩ ᱡᱟᱨ ᱪᱷᱟᱵᱤᱥ ᱫᱚ ᱟᱨᱚ ᱞᱚᱜᱚᱱ ᱜᱮ ᱯᱟᱨᱚᱢᱚᱜ ᱠᱟᱱ ᱞᱮᱠᱟ ᱵᱩᱡᱷᱟᱹᱜ ᱠᱟᱱᱟ᱾
ᱟᱞᱮ ᱥᱮᱛᱟᱜ ᱵᱮᱲᱟ ᱫᱚ ᱦᱟᱸᱜ ᱚᱝᱠᱟ ᱯᱮᱠᱴᱤᱥ ᱦᱟᱸᱜ ᱯᱮ ᱪᱟᱞᱟᱣ ᱵᱟᱲᱟᱜᱼᱟ ᱵᱟᱝ?
ᱦᱩᱸ, ᱪᱟᱞᱟᱣ ᱵᱟᱲᱟᱜ ᱜᱤᱭᱟᱹᱧ᱾
ᱛᱟᱦᱚᱞᱮ ᱦᱟᱸᱜ ᱵᱚᱞ ᱛᱷᱤᱭᱟᱹ ᱠᱚᱫᱚᱢ ᱵᱟᱲᱟᱭ ᱜᱮᱭᱟ ᱦᱟᱸᱜ?
ᱦᱳᱭ ᱵᱚᱞ ᱠᱷᱮᱞᱳᱰ ᱜᱤᱧ ᱪᱟᱞᱟᱜᱼᱟ᱾
ᱟᱪᱪᱷᱟ ᱟᱪᱪᱷᱟ᱾
ᱦᱩᱸ᱾
ᱟᱫᱚ ᱦᱟᱸᱜ ᱟᱢᱫᱚ ᱦᱟᱸᱜ ᱠᱷᱮᱞ ᱞᱟᱢ ᱥᱮ ᱱᱚᱝᱠᱟ ᱜᱩᱞᱤᱢ ᱛᱟᱦᱮᱸᱱ ᱠᱟᱱᱟ?
ᱦᱩᱸ, ᱠᱷᱮᱞᱟᱹᱧ᱾
ᱚᱝᱠᱟ ᱡᱟᱦᱟᱸ ᱚᱝᱠᱟ ᱴᱩᱨᱱᱟᱢᱮᱱᱴ ᱠᱚᱢ ᱠᱷᱮᱞ ᱵᱟᱲᱟ ᱠᱟᱜ-ᱟ ᱥᱮ ᱵᱟᱝ ᱛᱟᱞᱦᱮ?
ᱠᱷᱮᱞ ᱵᱟᱲᱟ ᱠᱟᱜ ᱜᱤᱭᱟᱹᱧ᱾ ᱟᱢ ᱦᱚᱸᱢ ᱠᱷᱮᱞᱳᱜ ᱜᱮᱭᱟ?
ᱦᱮᱸ ᱠᱷᱮᱞᱳᱰ ᱫᱩᱧ ᱠᱷᱮᱞᱳᱰ ᱜᱮᱭᱟ ᱟᱫᱚ ᱠᱟᱹᱢᱤ ᱠᱚ ᱛᱟᱦᱮᱸ ᱞᱮᱱᱠᱷᱟᱱ ᱫᱚ ᱚᱱᱠᱟᱱᱟᱜ ᱵᱟᱝ ᱠᱷᱮᱞᱳᱰ ᱦᱩᱭᱩᱜ ᱠᱟᱱᱟ᱾
ᱦᱳᱭ᱾